ᱱᱟᱯᱟᱭ ᱜᱮ ᱛᱚ
ᱦᱮᱸ ᱱᱟᱯᱟᱭ ᱵᱟᱲᱟ ᱜᱮ ᱟᱹᱵᱤᱱ ᱫᱚ ᱪᱮᱫ ᱞᱮᱠᱟ ᱦᱮᱱᱟᱜ ᱵᱤᱱᱟ
ᱟᱹᱞᱤᱧ ᱦᱚᱸ ᱱᱟᱯᱟᱭ ᱵᱟᱲᱟ ᱜᱮ ᱛᱟᱦᱚᱞᱮ ᱡᱚᱢ ᱠᱚᱫᱚ ᱦᱩᱭᱱᱟ ᱥᱮ ᱵᱟᱝ ᱡᱚᱢ ᱠᱚ ᱛᱩᱯᱩ ᱵᱟᱲᱟ ᱠᱚ
ᱦᱮᱸ ᱦᱩᱭ ᱟᱠᱟᱱᱟ ᱡᱚᱢ ᱵᱟᱲᱟ ᱠᱚᱛᱩᱯᱩ ᱵᱟᱲᱟ ᱦᱩᱭ ᱟᱠᱟᱱᱟ ᱛᱚ ᱟᱵᱤᱱᱟᱜ ᱫᱚ ᱦᱩᱭ ᱟᱠᱟᱱᱟ
ᱦᱮᱸ ᱟᱹᱞᱤᱧᱟᱜ ᱦᱚᱸ ᱡᱚᱢ ᱵᱟᱲᱟ ᱠᱚᱫᱚ ᱦᱩᱭ ᱠᱟᱱᱟ ᱛᱟᱯᱚᱨᱮ ᱪᱮᱫ ᱞᱮᱠᱟ ᱢᱮᱱᱟᱜ ᱵᱤᱱᱟ ᱛᱟᱦᱚᱞᱮ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ?
ᱟᱹᱞᱤᱧ ᱫᱚ ᱵᱷᱟᱜᱮ ᱦᱮᱱᱟᱜ ᱞᱤᱧᱟᱹ᱾ᱟᱫᱚ ᱱᱤᱛᱚᱜ ᱪᱟᱥᱵᱟᱥ ᱠᱚ ᱦᱩᱭᱩᱜ ᱠᱟᱱᱟ ᱛᱚ ᱟᱫᱚ ᱵᱟᱹᱫᱽ ᱵᱟᱹᱭᱦᱟᱹᱲ ᱜᱮ ᱪᱟᱣ ᱦᱩᱭᱩᱜ ᱠᱟᱱᱟ ᱠᱟᱱᱟ ᱟᱫᱚ ᱵᱷᱟᱜᱮ ᱥᱚᱠᱛᱚ ᱜᱮᱭᱟ᱾ᱟᱫᱚ ᱟᱯᱮ
ᱦᱮᱸ ᱟᱹᱞᱤᱧ ᱦᱚᱸ ᱱᱟᱯᱟᱭ ᱜᱮ᱾ᱛᱟᱦᱚᱞᱮ ᱤᱭᱟᱹ ᱠᱚᱫᱚ ᱯᱮ ᱦᱟᱹᱠᱩ ᱠᱚᱫᱚ ᱥᱟᱵ ᱵᱟᱲᱟᱭᱮᱫ ᱠᱚᱣᱟ ᱥᱮ ᱵᱟᱝ ᱵᱚᱨᱥᱟ ᱫᱤᱱ ᱢᱟ ᱥᱮᱴᱮᱨ ᱟᱠᱟᱱᱟ᱾
ᱦᱮᱸ ᱦᱟᱹᱠᱩ ᱵᱟᱲᱟᱫᱚ ᱥᱟᱵ ᱵᱟᱲᱟ ᱦᱩᱭᱩᱜ ᱠᱟᱱᱟ ᱡᱟᱹᱯᱩᱫ ᱫᱤᱱ ᱨᱮᱛᱚ ᱟᱫᱚ ᱦᱟᱹᱠᱩ ᱥᱟᱵ ᱵᱟᱲᱟ ᱦᱩᱭᱩᱜ ᱠᱟᱱᱟ᱾ᱟᱫᱚ ᱵᱟᱹᱫᱽ ᱵᱟᱹᱭᱟᱹᱲ ᱠᱚ ᱧᱟᱢᱚᱜ ᱠᱟᱱᱟ ᱪᱟᱥᱵᱟᱥ ᱠᱚᱨᱮ ᱛᱚ ᱟᱫᱚ ᱦᱟᱠᱳ ᱫᱚ ᱵᱷᱟᱜᱮ ᱧᱟᱢᱚᱜ ᱠᱟᱱᱟ ᱛᱚ᱾ ᱟᱯᱮ ᱥᱮᱫ ᱫᱚᱠᱚ ᱧᱟᱢᱚᱜ ᱠᱟᱱᱟ ᱥᱮ ᱵᱟᱝ?
ᱦᱩᱸ ᱟᱞᱮ ᱥᱮᱫ ᱦᱚᱸᱠᱚ ᱧᱟᱢ ᱫᱚᱠᱚ ᱧᱟᱢ ᱵᱟᱲᱟᱜ ᱠᱟᱱᱟ᱾ᱟᱫᱚ ᱪᱮᱫ ᱡᱮ ᱪᱟᱥᱵᱟᱥ ᱠᱚᱫᱚ ᱛᱤᱱᱟᱹᱜ ᱴᱟ ᱯᱮ ᱞᱟᱦᱟ ᱠᱮᱫᱟ ᱥᱮ ᱵᱟᱝ ᱦᱳᱲᱳ ᱨᱚᱦᱚᱭ ᱠᱚ᱾
ᱟᱞᱮ ᱥᱮᱫ ᱫᱚ ᱪᱟᱥᱵᱟᱥ ᱠᱚᱫᱚ ᱟᱹᱰᱤ ᱴᱟᱹᱜ ᱞᱮ ᱞᱟᱦᱟ ᱪᱟᱵᱟᱭ ᱠᱟᱫᱟ᱾ ᱟᱫᱚ ᱟᱫᱚ ᱚᱱᱮ ᱛᱚ ᱤᱭᱟᱹ ᱨᱚᱦᱚᱭ ᱠᱚᱫᱚ ᱪᱟᱜ ᱠᱟᱱᱟ᱾ ᱟᱫᱚ ᱟᱯᱮ ᱥᱮᱫ ᱫᱚ ᱨᱚᱦᱚᱭ ᱠᱚᱫᱚ ᱠᱚ ᱮᱛᱚᱦᱚᱵ ᱠᱟᱫᱟ ᱥᱮ ᱵᱟᱝ?
ᱟᱞᱮ ᱥᱮᱫ ᱦᱚᱸ ᱟᱞᱮ ᱥᱮᱫ ᱦᱚᱸ ᱞᱮᱹᱭ ᱵᱚᱞᱛᱮ ᱪᱟᱥ ᱠᱟᱹᱢᱤ ᱫᱚ ᱮᱛᱚᱦᱚᱵ ᱜᱚᱫ ᱠᱟᱱᱟ᱾ ᱟᱞᱮ ᱥᱮᱫ ᱫᱚ ᱯᱩᱨᱟᱹᱣ ᱟᱹᱜᱩ ᱜᱚᱫ ᱠᱟᱫᱟᱭ ᱪᱟᱥ ᱠᱟᱹᱢᱤ ᱠᱩᱲᱟᱹᱣ ᱟᱹᱜᱩ ᱜᱚᱫ ᱟᱠᱟᱫᱟ᱾ ᱞᱟᱦᱟ ᱨᱮᱜᱮ ᱫᱟᱜ ᱞᱟᱜᱟᱣ ᱠᱟᱱᱟ ᱛᱚ᱾
ᱦᱮᱸ ᱟᱫᱚ ᱟᱯᱮᱥᱮᱫ ᱫᱚ ᱟᱫᱚ ᱪᱮᱫ ᱛᱮᱠᱚ ᱥᱤ ᱵᱟᱲᱟᱭ ᱜᱮᱭᱟ ᱛᱟᱦᱚᱞᱮ ᱟᱯᱮ ᱥᱮᱫ ᱫᱚ᱾
ᱚ ᱟᱫᱚ ᱥᱤ ᱵᱚᱞᱛᱮ ᱫᱚ ᱦᱩᱭᱩᱜ ᱠᱟᱱᱟ ᱛᱮᱜᱮ ᱯᱩᱭᱞᱩ ᱫᱚ ᱱᱟᱦᱮᱞ ᱛᱮᱠᱚ ᱥᱤᱭᱟ ᱢᱤᱫ ᱫᱷᱟᱣ ᱠᱟᱛᱮᱜ ᱛᱟᱯᱚᱨᱮ ᱨᱚᱦᱚᱭ ᱥᱩᱢᱚᱭ ᱫᱚ ᱚᱝᱠᱟ ᱴᱟᱠᱴᱟᱨ ᱛᱮᱠᱚ ᱥᱤ ᱵᱟᱲᱟᱭᱟ᱾ ᱛᱟᱦᱚᱞᱮ ᱟᱯᱮ ᱥᱮᱫ ᱫᱚ ᱪᱮᱫ ᱛᱮᱯᱮ ᱥᱤ ᱵᱟᱲᱟᱭᱟ?
ᱟᱞᱮ ᱥᱮᱫ ᱫᱚ ᱚᱱᱮ ᱛᱚ ᱡᱟᱭᱦᱳᱠ ᱱᱟᱜ ᱯᱨᱚᱛᱷᱚᱢ ᱫᱚ ᱴᱨᱟᱠᱴᱟᱨ ᱛᱮᱞᱮ ᱥᱤ ᱵᱟᱲᱟᱭ ᱦᱚᱪᱚᱭᱟ ᱢᱤᱫᱫᱷᱟᱣ ᱫᱚ ᱢᱟᱱᱮ ᱡᱟ ᱦᱩᱭᱩᱜ ᱠᱟᱱᱟ ᱟᱞᱜᱟ ᱦᱟᱞᱠᱟ ᱞᱮᱠᱟ ᱟᱫᱚ ᱫᱚᱦᱨᱟ ᱛᱮᱫᱚ, ᱟᱫᱚ ᱚᱱᱮ ᱠᱟᱲᱟ ᱱᱟᱦᱮᱞ ᱛᱮ ᱵᱟᱠᱷᱟᱱ ᱰᱟᱝᱨᱤ ᱱᱟᱦᱮᱞ ᱛᱮᱞᱮ ᱥᱤ ᱦᱚᱪᱚᱭ ᱜᱮᱭᱟ᱾ ᱟᱫᱚ ᱟᱯᱮᱥᱮᱫ ᱫᱚ? ᱛᱟᱦᱚᱞᱮ ᱢᱟᱱᱮ ᱛᱤᱱᱟᱹᱜ ᱵᱟᱨ ᱯᱮ ᱨᱚᱦᱚᱭ ᱵᱟᱲᱟᱭᱟ
ᱨᱚᱦᱚᱭ ᱵᱚᱞᱛᱮ ᱚ ᱨᱚᱦᱚᱭ ᱵᱚᱞᱛᱮ ᱦᱩᱭᱩᱜ ᱠᱟᱱᱟ ᱟᱞᱮᱥᱮᱫ ᱫᱚ ᱠᱷᱚᱡᱽ ᱫᱚ ᱵᱟᱨ ᱫᱷᱟᱣ ᱠᱚ ᱨᱚᱦᱚᱭ ᱜᱮᱭᱟ᱾ ᱦᱮᱛᱚᱜ ᱫᱚ ᱢᱤᱫ ᱫᱷᱟᱣ ᱵᱚᱨᱥᱟ ᱱᱟᱜ ᱚᱱᱮ ᱫᱟᱜ ᱫᱟᱭ ᱛᱟᱯᱚᱨᱮ ᱚᱱᱮ ᱤᱭᱟᱹ ᱥᱤᱛᱚᱝ ᱫᱤᱱ ᱫᱚ ᱚᱱᱟᱫᱚ ᱤᱭᱟᱹᱛᱮ ᱢᱤᱱᱤ ᱫᱟᱜ ᱛᱮᱞᱮ ᱨᱚᱦᱚᱭ ᱜᱮᱭᱟ᱾ᱛᱟᱦᱚᱞᱮ ᱟᱯᱮᱥᱮᱫ ᱫᱚ ᱚᱝᱠᱟ ᱢᱤᱱᱤ ᱫᱟᱜ ᱛᱮᱯᱮ ᱨᱚᱦᱚᱭᱟ ᱵᱟᱨ ᱫᱷᱟᱣ ᱫᱚ᱾
ᱦᱩᱸ ᱟᱞᱮ ᱥᱮᱫ ᱫᱚ ᱨᱚᱦᱚᱭ ᱫᱚᱠᱚ ᱨᱚᱦᱚᱭ ᱜᱮᱭᱟ ᱢᱟᱱᱮ ᱚᱱᱟ ᱛᱚ ᱵᱚᱨᱥᱟ ᱨᱮ ᱢᱤᱫ ᱫᱷᱟᱣ ᱠᱚ ᱨᱚᱦᱚᱭ ᱠᱮᱫᱟ ᱛᱚ᱾ ᱢᱤᱫ ᱫᱷᱟᱣ ᱫᱷᱚᱨᱚᱱ ᱨᱮ ᱨᱚᱦᱚᱭ ᱠᱮᱫᱟ, ᱫᱷᱚᱨᱚᱱ ᱨᱮᱱᱟᱜ ᱨᱚᱦᱚᱭ ᱫᱚ ᱠᱮᱱᱮᱞ ᱫᱟᱜ ᱦᱚᱠᱚ ᱟᱲᱟᱜ ᱜᱮᱭᱟ᱾ᱟᱞᱮᱥᱮᱫ ᱫᱚ ᱠᱮᱱᱮᱞ ᱠᱚ ᱦᱮᱱᱟᱜᱼᱟ᱾ ᱠᱮᱱᱮᱞ ᱫᱟᱜ ᱠᱚᱦᱚ ᱟᱲᱟᱜ ᱜᱮᱭᱟ᱾ᱛᱟᱨ ᱥᱚᱝᱜᱮ ᱫᱚ ᱢᱤᱱᱤ ᱠᱚᱦᱚᱸ ᱢᱮᱱᱟᱜ ᱜᱮᱭᱟ ᱛᱚ, ᱠᱮᱱᱮᱞ ᱫᱟᱜ ᱠᱚᱫᱚ ᱵᱟᱠᱚ ᱟᱲᱟᱹᱜ ᱨᱮᱦᱚᱸ ᱢᱤᱱᱤ ᱛᱮᱦᱚᱸ ᱪᱟᱥᱵᱟᱥ ᱠᱚᱫᱚ ᱦᱩᱭᱩᱜ ᱠᱟᱱᱟ᱾ᱟᱯᱮ ᱥᱮᱫ ᱫᱚ ᱢᱤᱱᱤ ᱠᱚᱫᱚ ᱢᱮᱱᱟᱜ ᱜᱮᱭᱟ ᱥᱮ ᱢᱤᱱᱤ
ᱦᱮᱸ ᱟᱞᱮ ᱥᱮᱫ ᱫᱚ ᱦᱩᱸ ᱛᱚ ᱟᱞᱮᱥᱮᱫ ᱫᱚ ᱱᱚᱱᱠᱟ ᱯᱨᱟᱭ ᱜᱮ ᱢᱤᱱᱤ ᱢᱮᱱᱟᱜᱼᱟ᱾ᱜᱚᱴᱟ ᱜᱚᱴᱟ ᱛᱤᱱᱟᱹᱜ ᱫᱷᱟᱨᱮ ᱢᱟᱴ ᱢᱮᱱᱟᱜᱼᱟ, ᱩᱱᱟᱹᱜ ᱫᱷᱟᱨᱮ ᱜᱮ ᱢᱮᱱᱟᱜᱼᱟ ᱾ᱛᱟᱦᱚᱞᱮ ᱱᱤᱛᱳᱜ ᱫᱚ ᱥᱩᱫᱷᱩ ᱦᱳᱲᱳ ᱜᱮᱯᱮ ᱨᱚᱦᱚᱭ ᱫᱟ ᱥᱮ ᱚᱝᱠᱟ ᱟᱱᱟᱡ ᱥᱚᱵᱽᱡᱤ ᱠᱚᱯᱮ ᱨᱚᱦᱚᱭ ᱵᱟᱲᱟᱭᱮᱫᱟ
ᱟᱞᱮᱥᱮᱫ ᱫᱚ ᱟᱱᱟᱡ ᱥᱚᱵᱽᱡᱤ ᱠᱚᱫᱚ ᱡᱷᱳᱛᱚᱜᱮᱞᱮ ᱨᱚᱦᱚᱭ ᱵᱟᱲᱟᱭ ᱜᱮᱭᱟ᱾ ᱟᱫᱚ ᱟᱱᱟᱡ ᱠᱚᱫᱚ ᱵᱚᱞᱛᱮ ᱫᱷᱚᱨᱚᱱ ᱚᱱᱮ ᱡᱟᱹᱯᱩᱫ ᱫᱤᱱ ᱦᱚᱞᱮ ᱨᱚᱦᱚᱭ ᱵᱟᱲᱟᱭ ᱜᱮᱭᱟ ᱛᱚ, ᱚᱱᱮ ᱡᱟ ᱠᱚ ᱵᱟᱹᱫᱽ ᱠᱚ ᱢᱟᱱᱮ ᱵᱟᱞᱮ ᱨᱚᱦᱚᱭ ᱜᱮ ᱥᱮ ᱜᱷᱩᱴᱩ ᱠᱮᱫ ᱡᱟᱭᱜᱟ ᱠᱚᱨᱮ ᱚᱱᱟ ᱠᱚᱨᱮ ᱫᱚ ᱥᱚᱵᱽᱡᱤ ᱠᱚᱞᱮ ᱨᱚᱦᱚᱭ ᱵᱟᱲᱟᱭᱟ ᱡᱮᱢᱚᱱ ᱦᱩᱭᱩᱜ ᱠᱟᱱᱟ᱾ ᱡᱷᱤᱸᱜᱟᱹ ᱠᱟᱞᱞᱟ ᱛᱟᱯᱚᱨᱮ ᱠᱩᱢᱲᱟᱹ ᱛᱟᱨᱯᱚᱨᱮ ᱯᱩᱭ ᱟᱲᱟᱜ ᱠᱚ, ᱟᱹᱰᱤ ᱩᱥᱛᱟᱹᱨ ᱯᱩᱨᱟᱹᱭ ᱟᱲᱟᱜ ᱠᱚ᱾ ᱛᱟᱯᱚᱨᱮ ᱟᱹᱰᱤ ᱠᱤᱪᱷᱩ ᱞᱮ ᱨᱚᱦᱚᱭ ᱵᱟᱲᱟᱭ ᱜᱮᱭᱟ ᱚᱱᱠᱟ ᱜᱮ᱾ ᱟᱯᱮ ᱥᱮᱫ ᱫᱚᱯᱮ ᱨᱚᱦᱚᱭ ᱵᱟᱲᱟᱭ ᱜᱮᱭᱟ ᱥᱮ ᱵᱟᱝ ᱱᱚᱠᱟ ᱡᱟᱹᱯᱩᱫ ᱫᱤᱱ ᱨᱮ
ᱛᱮᱦᱚᱸ ᱦᱮᱛᱚᱜ ᱡᱮᱢᱚᱱ ᱵᱚᱨᱥᱟ ᱫᱤᱱ ᱫᱚ ᱱᱤᱛᱚᱜ ᱫᱚᱞᱮ ᱨᱚᱦᱚᱭᱟ ᱛᱟᱯᱚᱨᱮ ᱱᱤᱛᱚᱜ ᱫᱚ ᱦᱩᱭᱩᱜ ᱠᱟᱱᱟ᱾ ᱥᱟᱹᱨᱩ ᱛᱟᱯᱚᱨᱮ ᱦᱩᱭᱩᱜ ᱠᱟᱱᱟ ᱚᱱᱟ ᱠᱚᱸᱰᱷᱟ ᱛᱟᱯᱚᱨᱮ ᱦᱚᱛᱚᱫᱱᱟᱲᱤ ᱛᱟᱯᱚᱨᱮ ᱠᱩᱸᱫᱽᱨᱤ ᱠᱚ ᱯᱚᱴᱚᱞ ᱠᱚ᱾ ᱛᱟᱦᱚᱞᱮ ᱟᱯᱮᱥᱮᱫ ᱫᱚ ᱚᱱᱠᱟ ᱥᱟᱹᱨᱩ ᱠᱚᱫᱚ ᱯᱮ ᱨᱚᱦᱚᱭ ᱵᱟᱲᱟᱭᱟ ᱥᱮ ᱵᱟᱝ?
ᱦᱮᱸ ᱦᱮᱸ ᱥᱟᱹᱨᱩ ᱠᱚᱫᱚᱞᱮ ᱨᱚᱦᱚᱭ ᱵᱟᱲᱟᱭ ᱜᱮᱭᱟ᱾ ᱟᱫᱚ ᱥᱟᱨᱩ ᱠᱚᱫᱚ ᱟᱞᱮ ᱥᱮᱫ ᱫᱚ ᱢᱟᱱᱮ ᱱᱮᱛᱟᱨ ᱫᱤᱱ ᱫᱚᱠᱚ ᱨᱚᱦᱚᱭ ᱜᱮᱭᱟ᱾ᱢᱚᱴᱟ ᱜᱮ ᱟᱞᱮᱫᱚ ᱚᱱᱟᱞᱮ ᱥᱟᱹᱨᱩ ᱫᱚ ᱵᱟᱹᱫᱽ ᱠᱚᱨᱮ ᱫᱚ ᱵᱟᱞᱮ
ᱡᱟᱦᱟᱸ ᱦᱩᱭᱩᱜ ᱠᱟᱱᱟ ᱚᱲᱟᱜ ᱥᱩᱨ ᱠᱚᱨᱮ ᱜᱮ ᱡᱟᱦᱟᱸ‌ ᱦᱩᱸ ᱚᱲᱟᱜ ᱥᱩᱨ ᱠᱚᱨᱮ ᱠᱤᱡ ᱡᱟᱭᱜᱟ ᱡᱩᱫᱤ ᱥᱟᱱ ᱢᱟ ᱚᱱᱟ ᱠᱚᱜᱮᱞᱮ ᱨᱚᱦᱚᱭ ᱵᱟᱲᱟᱭ ᱜᱮᱭᱟ ᱥᱟᱹᱨᱩ ᱫᱚ ᱟᱫᱚ ᱟᱯᱮ ᱫᱚ ᱵᱮᱠᱟᱨ ᱯᱮ ᱨᱚᱦᱚᱭ ᱵᱟᱲᱟᱭ ᱜᱮᱭᱟ ᱯᱟᱹᱴ ᱠᱚᱥᱮ ᱚᱲᱟᱜ ᱥᱟᱭᱤᱰ ᱠᱚ ᱫᱚ
ᱟᱞᱮ ᱫᱚᱡ ᱦᱩᱭᱩᱜ ᱠᱟᱱᱟ ᱡᱚᱢ ᱥᱩᱢᱩᱝ ᱫᱚ ᱵᱟᱞᱮ ᱨᱚᱦᱚᱭᱟ ᱛᱚ ᱚᱝᱠᱟ ᱟᱨᱠᱤ ᱟᱠᱷᱨᱤᱧ ᱦᱚᱸ ᱞᱟᱹᱜᱤᱜ ᱞᱮ ᱨᱚᱦᱚᱭᱟ ᱱᱤᱛᱮ ᱵᱟᱹᱫ ᱠᱚᱨᱮ ᱜᱮᱞᱮ ᱨᱚᱦᱚᱭᱟ ᱡᱮ ᱫᱷᱮᱨ ᱧᱚᱜ ᱦᱩᱭᱩᱜ ᱢᱟ ᱚᱝᱠᱟ ᱥᱮ ᱨᱚᱦᱚᱭᱟ ᱟᱫᱚ ᱚᱱᱟ ᱫᱚ ᱪᱮᱫ ᱠᱟ ᱡᱚᱢ ᱵᱟᱲᱟ ᱠᱚᱫᱚ ᱡᱚᱢ ᱵᱟᱲᱟ ᱦᱩᱭ ᱟᱠᱟᱱᱟ ᱥᱮ ᱵᱟᱝ ᱥᱟᱹᱨᱩ ᱠᱚᱫᱚ ᱾
ᱟᱹᱟᱹᱨᱩᱵ ᱠᱟᱛᱮᱮᱫ ᱡᱚᱢ ᱵᱟᱲᱟ ᱦᱩᱭ ᱟᱠᱟᱱᱟ ᱟᱹᱰᱤ ᱜᱮ ᱟᱫᱚ ᱟᱞᱮᱮᱫᱚ ᱚᱱᱮ ᱚᱲᱟᱜ ᱪᱟᱥ ᱞᱟᱹᱜᱤᱫ ᱜᱮᱞᱮ ᱨᱚᱦᱚᱭ ᱠᱟᱜ-ᱟ ᱥᱮ ᱟ ᱚᱲᱟᱜ ᱡᱚᱢ ᱞᱟᱹᱜᱤᱫ ᱜᱮ ᱚᱱᱟ ᱾ ᱚᱲᱟᱜ ᱡᱚᱢ ᱞᱟᱹᱜᱤᱫᱞᱮ ᱫᱚᱦᱚ ᱠᱟᱜ ᱜᱮᱭᱟ ᱢᱟᱱᱮ ᱨᱚᱦᱚᱭ ᱠᱟᱜ ᱠᱮᱭᱟᱞᱮ ᱟᱯᱮ ᱥᱮᱫ ᱫᱚᱯᱮ ᱟᱠᱷᱨᱤᱧ ᱵᱟᱲᱟᱭᱟ ᱛᱚ ᱟᱫᱚ ᱚᱲᱟᱜ ᱪᱤᱜ ᱡᱚᱢ ᱫᱚ ᱪᱮᱫ ᱞᱮᱠᱟ ᱯᱮ ᱵᱩᱡᱷᱟᱹᱣ ᱠᱮ ᱦᱟᱹᱨᱩ ᱡᱚᱢ ᱠᱚ ᱾
ᱦᱮᱸ ᱚᱱᱟᱢᱟ ᱟᱹᱰᱤ ᱪᱚᱨᱚᱠ ᱵᱩᱡᱷᱟᱹᱜ-ᱟ ᱾
ᱦᱩᱸ ᱱᱟᱯᱟᱭ ᱛᱟᱦᱚᱞᱮ ᱟᱫᱚ ᱾ ᱟᱵᱮ ᱥᱮᱫ ᱫᱚ ᱥᱩᱫᱩ ᱦᱩᱲᱩ ᱜᱮᱯᱮ ᱨᱚᱦᱚᱭ ᱵᱟᱲᱟᱭᱟ ᱥᱮ ᱟᱫᱚ ᱩᱱᱱᱚ ᱢᱟᱱᱮ ᱡᱮᱢᱚᱱ ᱤᱧᱟᱜ ᱠᱟᱱᱟ ᱠᱷᱚᱥᱞᱟ ᱾ ᱛᱟᱯᱚᱨᱮ ᱟᱹᱞᱩ ᱠᱚᱫᱚ ᱯᱮ ᱨᱚᱦᱚᱭ ᱵᱟᱲᱟᱭ ᱜᱮᱭᱟ ᱥᱮ ᱵᱟᱝ ᱦᱮᱸ᱾
ᱞᱟᱹᱭ ᱫᱟᱹᱧ ᱪᱮᱫ ᱟᱞᱮ ᱥᱮᱫ ᱫᱚ ᱚᱱᱠᱟ ᱫᱚ ᱚᱱᱠᱟ ᱤᱭᱟᱹ ᱛᱮᱞᱮ ᱩᱛ ᱜᱮᱭᱟ ᱚᱱ ᱨᱚᱦᱚᱲ ᱦᱟᱹᱠᱩ ᱾ ᱛᱟᱯᱚᱨᱮ ᱟᱯᱮ ᱫᱚ ᱪᱮᱫ ᱪᱮᱫ ᱛᱮᱯᱮ ᱩᱛᱩ ᱵᱟᱲᱟᱭ ᱜᱮᱭᱟ ᱚᱝᱠᱟᱹ
ᱚᱸ ᱟᱫᱚ ᱟᱯᱮᱥᱮᱫ ᱫᱚ ᱛᱟᱦᱚᱞᱮ ᱤᱭᱟᱹ ᱢᱟᱱᱮ ᱥᱩᱫᱩ ᱚᱱᱟ ᱠᱚᱯᱮ ᱨᱚᱦᱚᱭ ᱵᱟᱲᱟᱭ ᱜᱮᱭᱟ ᱥᱮ ᱵᱟᱝ ᱡᱮ ᱾ ᱵᱟᱫᱟᱢ ᱛᱟᱯᱚᱨᱮ ᱟᱞᱩ ᱠᱚ ᱫᱚ ᱚᱱᱟ ᱠᱚ ᱫᱚ ᱯᱮ ᱨᱚᱦᱚᱭ ᱵᱟᱲᱟᱭ ᱜᱮᱭᱟ ᱥᱮ ᱾
ᱦᱮᱸ ᱨᱚᱦᱚᱭ ᱟᱫᱚ ᱩᱱᱟᱹᱜ ᱫᱚ ᱾ ᱦᱮᱸ ᱟᱞᱮ ᱫᱚ ᱨᱚᱦᱚᱭ ᱵᱟᱲᱟᱭᱟ ᱟᱞᱮ ᱫᱚ ᱪᱮᱫᱮ ᱞᱮᱠᱟ ᱨᱚᱦᱚᱭ ᱾
ᱟᱫᱚ ᱟᱞᱮ ᱥᱮᱫᱞᱮ ᱨᱚᱦᱚᱭ ᱵᱟᱲᱟᱭ ᱜᱮᱭᱟ ᱟᱫᱚ ᱚᱱᱮ ᱡᱟ ᱦᱩᱭᱩᱜ ᱠᱟᱱᱟ ᱟᱞᱩ ᱵᱟᱫᱟᱢ ᱠᱚᱫᱚᱞᱮ ᱨᱚᱦᱚᱭ ᱵᱟᱲᱟᱭ ᱜᱮᱭᱟ ᱾ ᱥᱮ ᱜᱚᱨᱚᱢ ᱫᱚ ᱜᱚᱨᱚᱢ ᱫᱤᱱ ᱵᱟᱞᱮ ᱠᱚᱨᱣ ᱵᱟᱲᱟ ᱜᱮᱭᱟ ᱡᱟᱦᱟᱸ ᱚᱱᱟ ᱦᱩᱭᱩᱜ ᱠᱟᱱᱟ ᱥᱤᱛ ᱠᱟᱞ ᱢᱟᱱᱮ ᱾ ᱨᱮᱭᱟᱲ ᱫᱤᱱ ᱚᱱᱠᱟᱱ ᱴᱟᱭᱤᱢ ᱨᱮᱜᱮ ᱵᱮᱥᱤᱨ ᱵᱷᱟᱜ ᱜᱮ ᱨᱚᱦᱚᱭ ᱵᱟᱲᱟᱭ ᱜᱮᱭᱟᱞᱮ ᱾ ᱛᱤᱞᱢᱤᱧ ᱠᱚ ᱛᱟᱯᱚᱨᱮ ᱪᱩᱲᱤ ᱠᱚ ᱾ ᱴᱟᱨ ᱥᱚᱝᱜᱮ ᱟᱞᱩ ᱠᱚ ᱟᱯᱮ ᱥᱮᱫ ᱫᱚᱯᱮ ᱟᱞᱩ ᱠᱚᱫᱚ ᱯᱮ ᱨᱚᱦᱚᱭ ᱪᱮᱠᱟ ᱯᱮ ᱨᱚᱦᱚᱭ ᱵᱟᱲᱟᱭ ᱜᱮᱭᱟ ᱾
ᱟᱞᱩ ᱥᱮ ᱟᱞᱩ ᱫᱚ ᱟᱞᱮ ᱫᱚ ᱩᱱᱟᱹᱜ ᱫᱚ ᱵᱟᱞᱮ ᱨᱚᱦᱚᱭ ᱜᱮᱭᱟ ᱟᱫᱚ ᱚᱱᱟ ᱢᱟ ᱟᱞᱩ ᱢᱟᱯ ᱨᱚᱠᱟᱱ ᱵᱟᱝ ᱾ ᱯᱟᱢ ᱠᱚ ᱵᱟᱝ ᱧᱟᱢᱚᱜ ᱠᱟᱱᱟ ᱛᱚ ᱤᱛᱮ ᱵᱟᱞᱮ ᱨᱚᱦᱚᱭ ᱵᱟᱲᱟᱭᱮᱫᱟ ᱛᱟᱯᱚᱨᱮ ᱵᱟᱫᱟᱢ ᱠᱚᱫᱚ ᱪᱮᱫ ᱾ ᱵᱟᱫᱟᱢ ᱠᱚᱫᱚ ᱪᱮᱫ ᱞᱮᱠᱟ ᱯᱮ ᱛᱤ ᱛᱮᱯᱮ ᱜᱚᱫ ᱦᱚ ᱠᱚᱣᱟ ᱥᱮ ᱢᱮᱥᱤᱱ ᱛᱮᱯᱮ ᱜᱚᱫᱣᱟ ᱾
ᱟᱫᱚ ᱟᱞᱮ ᱥᱮᱫ ᱫᱚ ᱢᱮᱥᱤᱱ-ᱥᱤᱱ ᱫᱚ ᱵᱟᱞᱮ ᱡᱷᱤᱡ ᱜᱮᱭᱟ ᱟᱞᱮ ᱫᱚ ᱾ ᱢᱩᱱᱤᱥ ᱵᱟᱠᱷᱟᱱ ᱢᱩᱱᱤᱥ ᱛᱮ ᱵᱟᱝ ᱠᱷᱟᱱ ᱛᱤᱛᱮ ᱞᱮ ᱡᱷᱤᱞ ᱦᱚᱪᱭᱟ ᱢᱟᱱᱮ ᱾ ᱛᱤ ᱜᱮᱞᱮ ᱵᱮᱥᱤᱨ ᱵᱷᱟᱜᱽ ᱟᱞᱮ ᱥᱮᱫ ᱫᱚ ᱢᱮᱥᱤᱱ ᱱᱤᱥᱤᱱ ᱫᱚ ᱵᱟᱝ ᱡᱷᱤᱞ ᱾ ᱡᱤ ᱨᱮᱱᱟᱜ ᱫᱚ ᱛᱤ ᱵᱟᱝ ᱛᱤ ᱛᱮᱜᱮ ᱡᱤ ᱵᱟᱲᱟᱭ ᱜᱮᱭᱟ ᱟᱯᱮ ᱥᱮᱫ ᱫᱚ ᱢᱮᱥᱤᱱ ᱛᱮᱠᱚ ᱡᱤ ᱵᱟᱲᱟᱭ ᱜᱮᱭᱟ ᱾
ᱦᱮᱸ ᱦᱩᱸ ᱟᱞᱮᱥᱮᱫ ᱫᱚ ᱢᱮᱥᱤᱱ ᱛᱮᱠᱚ ᱡᱤ ᱵᱟᱲᱟᱭ ᱜᱮ ᱟᱫᱚ ᱚᱱᱠᱟ ᱦᱚᱲ ᱛᱮᱢᱟ ᱟᱹᱰᱤ ᱫᱤᱱ ᱞᱟᱜᱟᱜ-ᱟ ᱛᱚ ᱤᱱᱟᱹᱛᱮ᱾ ᱢᱤᱫ ᱫᱤᱱ ᱨᱮᱠᱚ ᱤᱫᱤ ᱠᱮᱭᱟ ᱟᱨ ᱪᱮᱫᱟᱜ ᱵᱟᱝ ᱾ ᱟᱫᱚ ᱚᱱᱟ ᱥᱚᱢᱚᱭ ᱦᱚᱸ ᱫᱟᱜ ᱦᱚᱸ ᱫᱟᱜ ᱜᱮᱭᱟ ᱛᱮ ᱞᱚᱥᱠᱟᱱᱟᱜᱚᱜ ᱢᱚᱛᱚ ᱛᱮᱠᱚ ᱾ ᱛᱟᱨᱯᱚᱨᱮ ᱤᱭᱟᱹ ᱜᱟᱹᱲᱤ ᱛᱮᱠᱚ ᱡᱤᱡ ᱜᱮᱭᱟ ᱛᱟᱦᱚᱞᱮ ᱟᱯᱮ ᱾ ᱪᱮᱫ ᱫᱚ ᱱᱚᱝᱠᱟ ᱫᱟᱜ ᱞᱮᱠᱟᱱ ᱚᱱᱠᱟᱱ ᱞᱚᱥᱠᱟᱱᱚᱜ-ᱟ ᱛᱟᱦᱚᱞᱮ ᱾ ᱛᱟᱦᱚᱞᱮ ᱟᱠᱟ ᱠᱚᱨᱮ ᱩᱢᱩᱞᱞᱟ ᱥᱮ ᱵᱟᱭ ᱫᱟᱜ-ᱟ ᱩᱱᱟᱹᱜ ᱵᱟᱫᱟᱢ ᱛᱩᱫ ᱥᱚᱢᱚᱭ ᱫᱚ ᱾
ᱟᱞᱮ ᱫᱚ ᱩᱢᱩᱞ ᱫᱚ ᱵᱚᱞᱛᱮ ᱜᱮᱞᱮ ᱡᱮ ᱫᱟᱜ ᱞᱮᱠᱷᱟᱱ ᱫᱚ ᱟᱞᱮ ᱩᱢᱩᱞ ᱚᱲᱟᱜ ᱠᱚᱨᱮ ᱨᱮ ᱟᱜᱩ ᱾ ᱵᱟᱫᱟᱢ ᱜᱚᱫᱚ ᱢᱟᱱᱮ ᱤᱭᱟᱹ ᱠᱟᱛᱮ ᱜᱮ ᱾ ᱵᱟᱝ ᱪᱷᱟᱲᱟ ᱠᱟᱛᱮᱜ ᱟᱞᱮ ᱫᱚ ᱫᱟᱨᱮ ᱥᱚᱢᱮᱛ ᱜᱮᱞᱮ ᱟᱹᱜᱩᱭᱟ ᱚᱲᱟᱜ ᱛᱟᱨᱯᱚᱨᱮ ᱵᱟᱪᱷᱟ ᱠᱟᱛᱮ ᱾ ᱟᱫᱚ ᱵᱟᱪᱷᱟᱣ ᱠᱟᱛᱮᱜ ᱟᱫᱚ ᱚᱱᱟ ᱨᱮᱞᱮ ᱫᱚᱦᱚ ᱠᱟᱜ ᱜᱮᱭᱟ ᱚᱲᱟᱜ ᱨᱮ ᱾ ᱛᱟᱯᱮ ᱥᱤᱛᱩᱝ ᱨᱮ ᱫᱚᱦᱚ ᱠᱟᱜ-ᱟ ᱵᱟᱨᱯᱮ ᱫᱤᱱ ᱜᱟᱱ ᱨᱚᱦᱚᱲ ᱞᱟᱜᱟ ᱾ ᱟᱫᱚ ᱵᱷᱟᱜᱤ ᱫᱚ ᱨᱚᱦᱚᱲ ᱞᱟᱸᱜᱟ ᱫᱚ ᱾ ᱚᱱᱟ ᱫᱚᱞᱮ ᱟᱠᱷᱨᱤᱧᱟ ᱵᱟᱠᱷᱟᱱ ᱠᱟᱴᱤᱡ ᱫᱚ ᱚᱲᱟᱜ ᱨᱮ ᱡᱚᱢ ᱞᱮᱜᱤᱫ ᱞᱮ ᱫᱚᱦᱚ ᱠᱟᱜ ᱜᱮᱭᱟ ᱾
ᱚ ᱟᱫᱚ ᱚᱱᱠᱟ ᱫᱚ ᱟᱠᱷᱨᱤᱧ ᱫᱚ ᱵᱟᱯᱮ ᱟᱠᱷᱨᱤᱧᱟ ᱡᱮᱢᱚᱱ ᱟᱞᱮ ᱴᱷᱮᱡ ᱫᱚ ᱟᱹᱰᱤ ᱜᱟᱱ ᱠᱟᱛᱮ ᱦᱩᱭᱩᱜ-ᱟ ᱾ ᱟᱠᱷᱨᱤᱧ ᱦᱚᱞᱮ ᱟᱠᱷᱨᱤᱧ ᱜᱮᱭᱟ ᱛᱟᱨᱯᱚᱨᱮ ᱚᱲᱟᱜ ᱨᱮ ᱠᱚᱨᱮ ᱡᱚᱢ ᱞᱟᱹᱜᱤᱫ ᱫᱚ ᱠᱚᱢ ᱢᱤᱫ ᱵᱚᱥᱛᱟ ᱜᱟᱱᱞᱮ ᱫᱚᱦᱚᱭᱟ ᱾ ᱟᱫᱚ ᱟᱠᱷᱨᱤᱧ ᱜᱮ ᱵᱤᱥᱤ ᱞᱮ ᱟᱹᱷᱨᱤᱧᱟ ᱜᱮᱭᱟ ᱟᱫᱚ ᱚᱱᱟ ᱟᱠᱷᱨᱤᱧ ᱞᱟᱹᱜᱤᱫ ᱜᱮᱛᱚ ᱨᱚᱦᱚᱭ ᱦᱩᱭᱩᱜ ᱠᱟᱱᱟ ᱾ ᱛᱟᱦᱚᱞᱮ ᱚᱱᱠᱟ ᱚᱱᱟ ᱵᱟᱫᱟᱢ ᱵᱟᱫᱟᱢ ᱠᱚᱨᱮ ᱪᱮ ᱾ ᱵᱟᱫᱟᱢ ᱠᱚᱫᱚ ᱪᱮᱫ ᱠᱟ ᱠᱟᱛᱮ ᱯᱮ ᱡᱚᱢᱟ ᱛᱟᱦᱚᱞᱮ?
ᱟᱞᱮ ᱫᱚ ᱵᱟᱫᱟᱢ ᱠᱚ ᱫᱚ ᱵᱮᱥᱤᱨ ᱵᱷᱟᱜᱽ ᱜᱮ ᱩᱛᱩ ᱠᱟᱛᱮ ᱟᱞᱩ ᱩᱛᱩ ᱠᱟᱛᱮ ᱼᱼ ᱟ ᱵᱷᱟᱭ ᱤᱭᱟᱹ ᱠᱟᱛᱮᱜ, ᱚᱱᱟ ᱜᱮ ᱡᱮ ᱪᱮᱫ ᱠᱚ ᱞᱟᱹᱭ ᱟ? ᱵᱷᱟᱡᱟ ᱠᱟᱛᱮ ᱛᱟᱯᱚᱨᱮ ᱦᱩᱭᱩᱜ ᱠᱟᱱᱟ ᱛᱟᱯᱚᱨᱮ ᱥᱚᱲᱮ ᱨᱮᱞᱮ ᱮᱢᱟᱜ ᱜᱮᱭᱟ ᱵᱟᱫᱟᱢ ᱠᱚᱫᱚ ᱾ ᱥᱩᱲᱮ ᱨᱮᱦᱚᱸ ᱟᱵᱟᱨ ᱾
ᱱᱮᱛᱟᱨ ᱢᱟ ᱛᱟᱦᱚᱞᱮ ᱚᱱᱟᱼᱼ ᱠᱟᱛᱮ ᱟᱛᱟ ᱠᱟᱛᱮ ᱪᱷᱟᱲᱟᱣ ᱠᱟᱛᱮ ᱯᱮ ᱨᱤᱫ ᱵᱟᱲᱟᱭ ᱜᱮᱭᱟ ᱥᱮ ᱵᱟᱝ ᱚᱱᱟ ᱢᱟ ᱼᱼ ᱫᱟᱜ ᱢᱟᱹᱲᱤ ᱫᱟᱠᱟ ᱥᱟᱣ ᱡᱩᱫᱤ
ᱦᱮᱸ ᱚᱱᱟ ᱦᱚᱸ ᱡᱮ ᱵᱟᱲᱟᱭ ᱜᱮᱭᱟ ᱞᱮ ᱡᱮ ᱼᱼ ᱨᱤᱫ ᱵᱟᱲᱟ ᱦᱩᱭᱩᱜ ᱜᱮᱭᱟ ᱟᱫᱚ ᱨᱤᱫ ᱵᱟᱲᱟ ᱛᱮ ᱪᱮᱫ ᱢᱟᱱᱮ ᱵᱷᱟᱜᱮ ᱜᱮ ᱵᱩᱡᱷᱟᱹᱜᱼᱟ ᱟᱫᱚ ᱩᱱᱟᱹᱜ ᱫᱚ ᱵᱟᱞᱮ ᱵᱟᱲᱟᱭᱟ ᱢᱟᱱᱮ ᱵᱟᱞᱮ ᱼᱼ ᱠᱚᱨᱟᱣ ᱵᱟᱲᱟᱭ ᱜᱮᱭᱟ ᱛᱚ ᱚᱲᱟᱜ ᱦᱚᱲ ᱠᱚ ᱡᱩᱫᱤ ᱠᱚ ᱛᱟᱦᱮᱱ ᱵᱟᱲᱟᱜ ᱜᱮᱭᱟ ᱛᱟᱞᱟ ᱟᱭᱳ ᱛᱟᱠᱚ ᱼᱼ ᱛᱟᱦᱚᱞᱮ ᱚᱲᱟᱜ ᱦᱚᱲ ᱠᱚᱠᱚ ᱨᱤᱫ ᱠᱟᱜᱼᱟ, ᱛᱟᱦᱚᱞᱮ ᱚᱱᱟᱜᱮ ᱵᱷᱟᱜᱤ ᱠᱚ ᱵᱩᱡᱷᱟᱹᱜᱼᱟ ᱼᱼ
ᱟᱪᱪᱷᱟ ᱟᱪᱪᱷᱟ ᱾ ᱦᱮ ᱛᱟᱦᱚᱞᱮ ᱚᱱᱠᱟ ᱤᱭᱟᱹ ᱠᱚᱫᱚ ᱤᱭᱟᱹ ᱚᱱᱠᱟ ᱟᱛᱟ ᱠᱟᱛᱮ ᱛᱟᱯᱚᱨᱮᱼᱼ ᱤᱭᱟᱹ ᱠᱚ ᱤᱭᱟᱹ ᱵᱟᱲᱟᱭ ᱜᱮᱭᱟ ᱛᱚ ᱚᱱᱟ ᱼᱼ ᱥᱩᱡᱤ ᱛᱟᱯᱚᱨ ᱥᱚᱢᱚᱭ ᱱᱚᱣᱟ ᱠᱚ ᱛᱤᱠᱤ ᱠᱟᱛᱮ ᱯᱮ ᱮᱢ ᱵᱟᱲᱟᱜ ᱜᱮᱭᱟ ᱚᱱᱟ ᱠᱚ ᱦᱚᱸ ᱠᱟᱹᱢᱤ ᱨᱮ ᱞᱟᱜᱟᱜᱼᱟ ᱛᱚ ᱮᱢ ᱡᱚᱢ ᱨᱮ ᱵᱷᱟᱜᱤ ᱵᱩᱡᱷᱟᱹᱜᱼᱟ ᱾ ᱚ ᱛᱟᱦᱚᱞᱮ ᱟᱫᱚ ᱚᱱᱟ ᱫᱚ ᱪᱮᱫᱟᱜ ᱼᱼ ᱪᱮᱫ ᱞᱮᱠᱟ ᱠᱟᱛᱮ ᱯᱮ ᱨᱚᱦᱚᱭᱟ ᱚᱱᱠᱟ ᱵᱷᱤᱞᱤ ᱠᱟᱛᱮ ᱥᱮ ᱚᱱᱟ ᱰᱟᱝᱨᱤ ᱱᱟᱞᱮᱞ ᱛᱮᱯᱮ ᱪᱩᱨᱩᱡᱟ?
ᱵᱟᱝ ᱟᱞᱮ ᱫᱚ ᱯᱚᱨᱚᱛᱷᱚᱢ ᱫᱚ ᱥᱤ ᱦᱚᱪᱚᱭᱟᱞᱮ ᱴᱟᱠᱴᱟᱨ ᱛᱮᱜᱮ ᱥᱤ ᱦᱚᱪᱚᱭ ᱜᱮᱭᱟ ᱼᱼ ᱦᱟᱞᱠᱟ ᱢᱟᱱᱮ ᱡᱟᱦᱟ ᱟᱞᱜᱟ ᱞᱟᱹᱜᱤᱫ ᱾ ᱦᱟᱥᱟ ᱟᱞᱜᱟ ᱞᱟᱹᱜᱤᱫ ᱛᱟᱯᱚᱨᱮ ᱛᱟᱯᱚᱨᱮ ᱦᱩᱭᱩᱜ ᱠᱟᱱᱟ ᱼᱼ ᱤᱭᱟᱹ ᱛᱮ ᱰᱟᱝᱨᱤ ᱱᱟᱦᱮᱞ ᱵᱟ ᱠᱟᱲᱟ ᱱᱟᱦᱮᱞ ᱛᱮᱞᱮ ᱥᱤ ᱦᱚᱪᱚᱭ ᱛᱮ ᱛᱟᱯᱚᱨ ᱢᱟᱱᱮ ᱛᱟᱯᱚᱨᱮᱼᱼ ᱠᱟᱴᱞᱤ ᱫᱚ ᱠᱟᱴᱞᱤ ᱵᱷᱟᱜᱮ ᱧᱚᱜ ᱠᱟᱴᱞᱤ ᱛᱮᱞᱮ ᱟᱫᱚ ᱚᱱᱟᱞᱮ ᱪᱩᱨᱩᱡ ᱤᱫᱤᱭᱟ ᱾ ᱢᱟᱱᱮ ᱨᱚᱦᱟᱭ ᱜᱮᱭᱟᱞᱮ ᱾
ᱚ ᱵᱟᱠᱷᱟᱱ ᱫᱚ ᱤᱭᱟᱹ ᱛᱮᱦᱚᱸ ᱠᱚ ᱨᱚᱦᱚᱭ ᱟᱞᱮ ᱥᱮᱫ ᱫᱚ ᱵᱟᱨ ᱨᱚᱠᱚᱢ ᱜᱮ ᱠᱚ ᱨᱚᱦᱚᱭᱟ ᱾ ᱤᱭᱟᱹ ᱥᱮᱫ ᱱᱟᱦᱮᱞ ᱛᱮᱦᱚᱸ ᱠᱚ ᱤᱭᱟᱹ ᱥᱤ ᱜᱮᱭᱟ ᱾ ᱥᱤ ᱠᱟᱛᱮ ᱠᱚ ᱪᱩᱨᱩᱡ ᱜᱮᱭᱟ ᱛᱟᱯᱚᱨᱮ ᱵᱟᱠᱷᱟᱱ ᱵᱷᱤᱞᱤ ᱠᱟᱛᱮ ᱦᱚᱸᱠᱚ ᱪᱩᱨᱩᱡ ᱜᱮᱭᱟ ᱾ ᱛᱟᱦᱚᱞᱮ ᱚᱱᱟ ᱚᱱᱟ ᱠᱚᱫᱚ ᱟᱯᱮ ᱛᱮᱜᱮ ᱯᱮ ᱼᱼ ᱪᱩᱨᱩᱡ ᱟᱥᱮ ᱤᱭᱟ ᱢᱚᱱᱤᱥ ᱠᱚᱯᱮ ᱞᱟᱜᱟᱣ ᱠᱚᱣᱟ ᱪᱩᱨᱩᱡ ᱞᱟᱹᱜᱤᱫ?
ᱟᱫᱚ ᱡᱩᱫᱤ ᱵᱮᱥᱤ ᱧᱚᱜ ᱨᱚᱦᱚᱭ ᱠᱷᱟᱱ ᱫᱚ ᱛᱟᱦᱚᱞᱮ ᱫᱚ ᱢᱩᱱᱤᱥ ᱞᱮ ᱞᱟᱜᱟᱣ ᱠᱚ ᱜᱮᱭᱟ ᱾ ᱟᱫᱚ ᱡᱩᱫᱤ ᱠᱚᱢ ᱦᱚᱲ ᱡᱩᱫᱤ ᱦᱚᱲ ᱦᱮᱱᱟᱜ ᱼᱼ ᱠᱚᱣᱟ ᱛᱟᱦᱞᱮ ᱢᱟᱱᱮ ᱵᱮᱥᱤ ᱡᱩᱫᱤ ᱵᱟᱞᱮ ᱨᱚᱦᱚᱭ ᱠᱷᱟᱱ ᱫᱚ ᱛᱟᱦᱚᱞᱮ ᱟᱫᱚ ᱢᱩᱱᱤᱥ ᱫᱚ ᱟᱫᱚ ᱵᱟᱞᱮ ᱞᱟᱜᱟᱣ ᱠᱚ ᱜᱮᱭᱟ ᱾ ᱢᱟᱱᱮ ᱟᱞᱮ ᱚᱲᱟᱜ ᱦᱚᱲ ᱜᱮᱞᱮ ᱠᱚᱨᱟᱣ ᱵᱟᱲᱟᱭ ᱜᱮᱭᱟ ᱾ ᱟᱫᱚ ᱟᱯᱮ ᱫᱚ ᱢᱟᱱᱮ ᱛᱤᱱᱟᱹᱜ ᱦᱚᱲ ᱯᱮ ᱞᱟᱜᱟᱣ ᱠᱚᱣᱟ?
ᱦᱚᱸ ᱟᱫᱚ ᱟᱞᱮ ᱥᱮᱫ ᱫᱚ ᱟᱫᱚ ᱵᱟᱫᱟᱢ ᱨᱚᱦᱚᱭ ᱞᱟᱹᱜᱤᱫ ᱫᱚ ᱼᱼ ᱚᱱᱠᱟ ᱡᱮᱢᱚᱱ ᱦᱩᱲᱩ ᱤᱨ ᱥᱚᱢᱚᱭ ᱫᱚ ᱚᱱᱠᱟ ᱰᱷᱤᱨ ᱢᱟᱨᱟᱝ ᱦᱚᱲ ᱞᱮ ᱞᱟᱜᱟᱣ ᱠᱚᱣᱟ ᱾ ᱛᱟᱯᱚᱨᱮ ᱱᱟᱦᱟᱜ ᱵᱟᱫᱟᱢ ᱼᱼ ᱪᱩᱨᱩᱡ ᱥᱚᱢᱚᱭ ᱫᱚ ᱦᱩᱭᱩᱜ ᱠᱟᱱᱟ ᱚᱱᱠᱟ ᱜᱤᱫᱽᱨᱟᱹ ᱦᱚᱲ ᱞᱮ ᱞᱟᱜᱣᱟ ᱠᱚᱣᱟ ᱾ ᱩᱱᱠᱩ ᱜᱮ ᱜᱤᱫᱽᱨᱟᱹ ᱦᱚᱲ ᱫᱚ ᱠᱟᱹᱴᱤᱡ ᱵᱟᱫᱟᱢ ᱼᱼ ᱪᱩᱨᱩᱡ ᱥᱚᱢᱚᱭ ᱫᱚ ᱠᱟᱹᱴᱤᱡ ᱵᱷᱟᱜᱤ ᱠᱚ ᱪᱩᱨᱩᱡᱟ ᱛᱚ ᱤᱱᱟᱹᱛᱮ ᱜᱤᱫᱽᱨᱟᱹ ᱦᱚᱲ ᱞᱮ ᱞᱟᱜᱟᱣ ᱠᱚᱣᱟ ᱾ ᱛᱟᱦᱞᱮ ᱟᱯᱮ ᱥᱮᱫ ᱫᱚ ᱼᱼ ᱚᱱᱠᱟ ᱢᱟᱨᱟᱝ ᱦᱚᱲ ᱜᱮ ᱥᱮ ᱠᱚ ᱪᱩᱨᱩᱡᱟ ᱥᱮ ᱦᱩᱰᱤᱧ ᱜᱤᱫᱽᱨᱟᱹ ᱠᱚ ᱪᱩᱨᱩᱡᱟ?
ᱚ ᱢᱟᱨᱟᱝ ᱦᱚᱲ ᱦᱚᱸᱠᱚ ᱪᱩᱨᱩᱡ ᱜᱮᱭᱟ ᱟᱫᱚ ᱼᱼ ᱢᱟᱨᱟᱝ ᱦᱚᱲ ᱫᱚ ᱢᱟᱱᱮ ᱵᱟᱞᱮ ᱞᱟᱜᱟᱣ ᱜᱚᱫᱟ ᱟᱫᱚ ᱠᱚᱢ ᱞᱮ ᱞᱟᱜᱟᱣ ᱜᱮᱭᱟ ᱟᱞᱮ ᱥᱮᱫ ᱫᱚ ᱼᱼ ᱢᱟᱱᱮ ᱠᱚᱢ ᱜᱮᱞᱮ ᱨᱚᱦᱚᱭ ᱜᱮᱭᱟ ᱟᱞᱮ ᱥᱮᱫ ᱫᱚ ᱾ ᱚᱱᱟ ᱠᱷᱟᱹᱛᱤᱨ ᱛᱮ ᱟᱫᱚ ᱚᱱᱟ ᱠᱷᱟᱹᱛᱤᱨ ᱛᱮᱜᱮ ᱼᱼ ᱟᱫᱚ ᱢᱟᱱᱮ ᱵᱟᱞᱮ ᱤᱭᱟᱹ ᱠᱚ ᱜᱮᱭᱟ, ᱢᱟᱱᱮ ᱵᱟᱞᱮ ᱞᱟᱜᱟᱣ ᱠᱚᱜᱮᱭᱟ ᱾ ᱟᱫᱚ ᱱᱤᱡᱮ ᱠᱚᱢ ᱞᱮ ᱞᱟᱜᱟᱣ ᱜᱮᱭᱟ ᱥᱮ ᱢᱟᱱᱮ ᱨᱚᱦᱚᱭ ᱜᱮᱭᱟ ᱥᱮ ᱾ ᱛᱚ ᱩᱱᱟᱹᱜ ᱢᱩᱱᱤᱥ ᱯᱩᱱᱤᱥ ᱵᱟᱝ ᱫᱚᱨᱠᱟᱨᱚᱜ ᱛᱟᱞᱮ ᱜᱮᱭᱟ ᱾
ᱟᱪᱪᱷᱟ ᱟᱪᱪᱷᱟ ᱟᱨ ᱛᱟᱦᱚᱞᱮ ᱼᱼ ᱤᱭᱟᱹ ᱠᱚ ᱫᱚ ᱛᱟᱦᱚᱞᱮ ᱚᱱᱠᱟ ᱛᱩᱭᱩ ᱠᱚᱠᱚ ᱡᱚᱢ ᱵᱟᱲᱟᱭ ᱜᱮᱭᱟ ᱥᱮ ᱵᱟᱝ ᱵᱟᱫᱟᱢ ᱠᱚ ᱵᱟᱠᱷᱟᱱ ᱟᱞᱮ ᱥᱮᱫ ᱫᱚ ᱼᱼ ᱚᱱᱠᱟ ᱯᱟᱥ ᱼᱼ ᱩᱰᱩᱝ ᱠᱟᱛᱮ ᱛᱩᱭᱩ ᱠᱚᱠᱚ ᱡᱚᱢ ᱵᱟᱲᱟᱭ ᱜᱮᱭᱟ ᱚᱱᱟ ᱵᱟᱫᱚᱢ ᱠᱚ ᱾ ᱛᱟᱦᱚᱞᱮ ᱟᱯᱮᱭᱟᱜ ᱫᱚᱠᱚ ᱡᱚᱢ ᱵᱟᱲᱟᱭᱟ ᱥᱮ ᱵᱟᱝ ᱚᱱᱠᱟ ᱼᱼ ᱥᱩᱨ ᱨᱮ ᱠᱚ ᱢᱮᱱᱟᱜ- ᱟ ᱥᱮ ᱵᱟᱝ?
ᱟᱫᱚ ᱛᱳᱭᱳ ᱠᱚ ᱫᱚ ᱼᱼ ᱡᱚᱢ ᱵᱟᱲᱟᱭ ᱜᱮᱭᱟ ᱛᱳᱭᱳ ᱠᱚ ᱫᱚ ᱠᱚ ᱯᱟᱥᱠᱟ ᱜᱮᱭᱟ ᱾ ᱛᱟᱯᱚᱨᱮ ᱥᱩᱠᱨᱤ ᱠᱚ ᱛᱟᱦᱮᱱ ᱜᱮᱭᱟ ᱠᱚ ᱥᱩᱠᱨᱤ ᱠᱟᱫᱟ ᱠᱚ ᱩᱴᱟᱹ ᱼᱼ ᱠᱟᱜ ᱥᱩᱠᱨᱤ ᱵᱮᱥᱤ ᱠᱚ ᱪᱟᱥ ᱜᱮᱭᱟ ᱥᱮ ᱟᱞᱮ ᱵᱤᱥᱤ ᱥᱩᱠᱨᱤ ᱠᱚ ᱪᱟᱥ ᱠᱚᱜᱮᱭᱟ ᱟᱫᱚ ᱚᱱᱟ ᱠᱷᱟᱹᱛᱤᱨ ᱛᱮ ᱡᱩ ᱵᱟᱹᱫᱽ ᱠᱚᱨᱮ ᱵᱟᱫᱟᱢ ᱛᱟᱱᱟ ᱩᱴᱟᱹ ᱥᱚᱨᱭᱟᱠᱚ ᱛᱟᱯᱚᱨ ᱵᱟᱠᱚ ᱛᱚ ᱚᱱᱟ ᱛᱮ ᱟᱨ ᱛᱟᱨ ᱥᱚᱸᱜᱮ ᱢᱮᱨᱚᱢ ᱠᱚ ᱛᱟᱦᱮ ᱤᱭᱟᱹ ᱠᱚ ᱡᱚᱢ ᱪᱟᱵᱟᱭ ᱜᱮᱭᱟ ᱠᱚ ᱯᱟᱞᱦᱟ ᱠᱚ ᱡᱚᱢ ᱪᱟᱵᱟᱭ ᱜᱮᱭᱟ᱾ ᱟᱫᱚ ᱟᱯᱮ ᱥᱮᱫ ᱫᱚ ᱚᱱᱠᱟ ᱫᱚ ᱵᱟᱠᱚ ᱩᱴᱟ ᱵᱟᱲᱟᱭ ᱜᱮᱭᱟ ᱥᱮ ᱵᱟᱝ? ᱥᱩᱠᱨᱤ ᱠᱚᱫᱚ ᱤᱭᱟᱹ ᱚᱱᱮ ᱵᱟᱫᱟᱢ
ᱟᱞᱮᱥᱮᱫ ᱫᱚ ᱦᱳᱭᱳᱜ ᱠᱟᱱᱟ ᱥᱩᱠᱨᱤ ᱫᱚ ᱠᱷᱩᱵ ᱠᱚᱢ ᱠᱚ ᱪᱟᱥ ᱠᱚᱣᱟ ᱟᱫᱚ ᱩᱱᱠᱩ ᱦᱳᱭᱳᱜ ᱠᱟᱱᱟ ᱩᱱᱠᱩ ᱤᱡᱮ ᱠᱚᱜᱮ ᱠᱚ ᱤᱡᱮ ᱩᱱᱠᱩ ᱪᱮᱫ ᱠᱚ ᱢᱮᱛᱟᱜᱼᱟ ᱛᱩᱭᱩ ᱠᱚᱜᱮ ᱠᱚ ᱤᱭᱟᱹ ᱠᱚᱣᱟ ᱛᱩᱭᱩ ᱫᱚᱠᱚ ᱛᱟᱦᱮᱱ ᱜᱮᱭᱟ ᱟᱫᱚ ᱟᱞᱮᱥᱮᱫ ᱫᱚ ᱚᱱᱠᱟ ᱥᱩᱠᱨᱤ ᱪᱟᱥ ᱫᱚ ᱵᱟᱠᱚ ᱪᱟᱥ ᱠᱚ ᱜᱮᱭᱟ ᱛᱟᱦᱚᱞᱮ, ᱵᱤᱱ ᱥᱩᱠᱨᱤ ᱦᱚᱠᱚ ᱩᱴᱟᱹᱭ ᱜᱮᱭᱟ ᱥᱮ ᱥᱩᱫᱷᱩ ᱩᱱᱠᱩ ᱪᱟᱥ ᱥᱩᱠᱨᱤ ᱠᱚ ᱩᱴᱟᱭ ᱜᱮᱭᱟ ᱠᱚ ᱥᱮ
ᱵᱟᱝ ᱵᱤᱨ ᱥᱩᱠᱨᱤ ᱠᱚᱫᱚ ᱵᱟᱠᱚ ᱩᱴᱟᱹᱣ ᱵᱟᱲᱟᱭ ᱜᱮᱭᱟ ᱟᱫᱚ ᱪᱟᱥ ᱥᱩᱠᱨᱤ ᱜᱮ ᱢᱟᱱᱮ ᱟᱞᱮ ᱪᱟᱥ ᱠᱚᱣᱟ ᱠᱚ ᱜᱮᱭᱟ ᱠᱚ ᱩᱱᱠᱩ ᱪᱟᱥ ᱠᱚ ᱜᱮ ᱵᱤᱥᱤ ᱠᱚ ᱩᱴᱟᱹ ᱵᱟᱲᱟᱭ ᱜᱮᱭᱟ᱾ ᱟᱨ ᱵᱤᱥᱤ ᱠᱚ ᱱᱚᱥᱴᱚᱭ ᱜᱮᱭᱟ ᱩᱱᱠᱩ ᱥᱩᱠᱨᱤ ᱢᱮᱨᱚᱢ ᱠᱚᱫᱚ ᱟᱫᱚ ᱵᱟᱠᱚ ᱛᱚᱞ ᱵᱟᱲᱟ ᱠᱚᱜᱭᱟ ᱥᱮ ᱢᱮᱨᱚᱢ ᱠᱚᱫᱚ ᱟᱞᱮ ᱛᱟᱦ ᱫᱚ ᱩᱱᱠᱩ ᱜᱮ ᱵᱮᱥᱤ ᱠᱚ ᱤᱭᱟᱭ ᱜᱮᱭᱟ ᱢᱟᱱᱮ ᱱᱚᱥᱴᱚᱭ ᱜᱮᱭᱟ ᱤᱭᱟ
ᱟᱪ ᱪᱷᱟ ᱟᱪ ᱪᱷᱟ ᱟᱪᱪᱷᱟ ᱟᱫᱚ ᱛᱟᱦᱮᱞᱮ ᱚᱱᱠᱟ ᱟᱞᱮ ᱥᱮᱫ ᱨᱮ ᱱᱚᱝᱠᱟᱱᱟᱜ ᱤᱭᱟᱹ ᱠᱚ ᱢᱮᱱᱟᱜᱼᱟ ᱡᱮ ᱡᱮᱞᱮᱠᱟ ᱡᱷᱟᱱᱰᱟ ᱞᱮᱠᱟ ᱵᱟᱠᱚ ᱦᱤᱡᱩᱜᱼᱟ ᱟᱫᱚ ᱟᱯᱮ ᱥᱮᱫ ᱫᱚ ᱚᱱᱠᱟ ᱯᱮ ᱵᱤᱜᱼᱟ ᱥᱮ ᱠᱚᱨᱮ ᱥᱮ ᱵᱟᱠᱚ ᱦᱤᱡᱩᱜ ᱢᱟ ᱩᱱᱠᱩ
ᱵᱟᱝ ᱟᱞᱮᱥᱮᱫ ᱫᱚ ᱚᱱᱠᱟ ᱫᱚ ᱵᱟᱠᱚ ᱵᱤᱫ ᱜᱮᱭᱟ, ᱛᱟᱨ ᱠᱚᱫᱚ ᱤᱭᱟᱹ ᱜᱮᱭᱟ ᱛᱟᱨ ᱛᱮ ᱢᱟᱱᱮ ᱜᱷᱮᱨᱟ ᱜᱮᱭᱟ ᱠᱚ ᱵᱟᱹᱫᱽ ᱵᱟᱹᱫᱽ ᱠᱚᱫᱚ ᱠᱚ ᱜᱷᱮᱨᱟ ᱵᱟᱲᱟᱭ ᱜᱮᱭᱟ ᱟᱫᱚ ᱚᱱᱠᱟ ᱫᱚ ᱡᱷᱟᱱᱰᱟ ᱢᱟᱱᱰᱟ ᱫᱚ ᱵᱟᱞᱮ ᱮᱢ ᱵᱟᱲᱟᱜ ᱜᱮᱭᱟ ᱛᱟᱯᱚᱨᱮ ᱟᱫᱚ ᱥᱩᱨ ᱠᱚᱨᱮ ᱞᱮ ᱨᱚᱦᱚᱭ ᱜᱮᱭᱟ ᱨᱚᱦᱚᱭ ᱵᱟᱲᱟᱭᱟ ᱥᱮ ᱚᱲᱟᱜ ᱠᱷᱚᱱᱟᱜ ᱚᱭ ᱵᱮᱥᱮ ᱥᱟᱹᱜᱤᱧ ᱠᱤᱱᱛᱩ ᱵᱟᱝ ᱢᱟᱱᱮ ᱩᱭ ᱪᱷᱚ ᱥᱟᱛ ᱡᱟᱸᱜᱟ ᱛᱟᱲᱟᱢ ᱞᱮᱠᱷᱟᱱ ᱥᱩᱨ ᱨᱮᱜᱮᱢ ᱛᱤᱭᱩᱜ ᱫᱟ ᱚᱱᱠᱟ ᱫᱚ ᱩᱱᱟᱹᱜ ᱥᱟᱹᱜᱤᱧ ᱨᱮ ᱵᱟᱨᱭᱟ ᱨᱚᱦᱚᱭᱟ ᱠᱤ ᱧᱮᱞ ᱵᱟᱲᱟ ᱠᱚ ᱦᱩᱭᱩᱜᱼᱟ ᱟᱫᱚ ᱵᱟᱫᱟᱢ ᱠᱚᱫᱚ ᱵᱟᱠᱚ ᱱᱚᱥᱴᱚ ᱫᱟᱲᱮᱭᱟᱜᱼᱟ᱾
ᱵᱟᱠᱷᱟᱱ ᱫᱚ ᱟᱞᱮ ᱥᱮᱫ ᱫᱚ ᱠᱟᱹᱴᱤᱡ ᱥᱟᱺᱜᱤᱧ ᱜᱮᱭᱟ ᱛᱚ ᱢᱟᱴ ᱠᱚ ᱤᱱᱟᱹᱛᱮ ᱚᱱᱠᱟ ᱛᱩᱭᱩ ᱠᱚᱫᱚ ᱠᱚ ᱦᱤᱡᱩᱜ ᱜᱮᱭᱟ ᱡᱚᱢ ᱵᱟᱲᱟᱭ ᱜᱮᱭᱟ ᱛᱟᱯᱚᱨᱮ ᱢᱮᱨᱚᱢ ᱦᱚᱸᱠᱚ ᱵᱟᱠᱚ ᱛᱚᱞ ᱞᱮᱠᱚ ᱵᱟᱠᱚ ᱛᱚᱞ ᱠᱚᱣᱟ ᱩᱱᱟᱹᱜ ᱫᱚ, ᱟᱲᱟᱜ ᱚ ᱠᱚᱠᱚ ᱫᱚᱠᱚ ᱡᱚᱢ ᱵᱟᱲᱟᱭ ᱜᱮᱭᱟ᱾
ᱚ, ᱛᱟᱦᱚᱞᱮ ᱟᱫᱚ ᱟᱯᱮ ᱥᱮᱫ ᱫᱚ ᱢᱟᱱᱮ ᱦᱩᱲᱩ ᱡᱩᱫᱤ ᱦᱩᱭᱱᱟ ᱛᱟᱨᱯᱚᱨᱮ ᱨᱚᱦᱚᱭ ᱠᱚᱫᱚ ᱨᱚᱦᱚᱭ ᱠᱚᱫᱚ ᱢᱟᱱᱮ ᱤᱭᱟᱹ ᱠᱟᱫᱟ ᱛᱟᱯᱚᱨᱮ ᱟᱫᱚ ᱤᱭᱟᱹ ᱠᱚᱫᱚ ᱠᱚ ᱮᱢᱟᱜ ᱵᱟᱲᱟᱭ ᱜᱮᱭᱟ ᱵᱟᱝ ᱡᱟ ᱠᱚ ᱞᱟᱹᱭᱟ ᱢᱚᱥᱞᱟ ᱯᱟᱹᱛᱤ ᱠᱚᱫᱚ
ᱦᱮᱸ ᱟᱫᱚ ᱱᱮᱛᱟᱨ ᱢᱟ ᱟᱫᱚ ᱢᱚᱥᱞᱟ ᱪᱷᱟᱲᱟ ᱦᱩᱲᱩ ᱠᱚ ᱵᱟᱝ ᱦᱩᱭᱩᱜ ᱠᱟᱱᱟ ᱛᱚ ᱤᱱᱟᱹᱛᱮ ᱨᱚᱦᱚᱭ ᱢᱟᱲᱟᱝ ᱞᱮ ᱮᱢᱟᱜ ᱜᱮᱭᱟ, ᱛᱟᱯᱚᱨᱮ ᱨᱚᱦᱚᱭ ᱠᱚᱨᱮ ᱦᱚᱸᱞᱮ ᱮᱢᱟᱜ ᱜᱮᱭᱟ᱾ ᱴᱭᱟ ᱛᱟᱦᱚᱞᱮ ᱟᱯᱮ ᱥᱮᱫ ᱫᱚ ᱪᱮᱠᱟ ᱯᱮ ᱮᱢᱟᱜ ᱜᱮᱭᱟ ᱨᱚᱦᱚᱭ ᱢᱟᱲᱟᱝ ᱥᱮ ᱨᱚᱦᱚᱭ ᱯᱚᱨᱮ ᱯᱮ ᱮᱢᱟᱜ ᱜᱮᱭᱟ
ᱟᱫᱚ ᱨᱚᱦᱚᱭ ᱞᱟᱦᱟ ᱨᱮᱫᱚ ᱟᱞᱮ ᱫᱚ ᱱᱟᱜ ᱢᱮᱱᱟᱜᱱᱟᱜ ᱜᱮᱭᱟᱞᱮ ᱢᱚᱥᱞᱟ ᱠᱚᱫᱚ ᱡᱟᱦᱟᱸ ᱦᱩᱭᱩᱜ ᱠᱟᱱᱟ ᱫᱚᱥ ᱪᱷᱟᱵᱤᱥ ᱠᱚ ᱡᱟ ᱧᱩᱛᱩᱢ ᱠᱚ ᱞᱟᱹᱭ ᱵᱟᱲᱟᱭ ᱜᱮᱭᱟ᱾ ᱟᱫᱚ ᱡᱟ ᱚᱱᱟ ᱮᱢ ᱯᱚᱨᱮ ᱟᱫᱚ ᱡᱟ ᱦᱩᱲᱩ ᱠᱚ ᱛᱚᱞᱟ ᱜᱟᱪᱷᱤ ᱢᱟᱨᱟᱝ ᱢᱟᱨᱟᱝ ᱦᱩᱭ ᱟᱠᱟᱱ ᱛᱟᱯᱚᱨᱮ ᱟᱨᱚ ᱱᱟᱱᱟ ᱱᱟᱱᱟᱱ ᱤᱭᱟᱹ ᱠᱚ ᱢᱮᱱᱟᱜ ᱜᱮᱭᱟ ᱢᱚᱥᱞᱟ ᱠᱚ ᱮᱢ ᱵᱟᱲᱟᱭ ᱤᱭᱟᱹᱞᱮ
ᱟᱪᱪᱷᱟ ᱛᱟᱯᱚᱨᱮ ᱚᱱᱟ ᱟᱞᱮ ᱦᱚᱸ ᱚᱱᱠᱟᱱᱟᱜ ᱢᱚᱥᱚᱞᱟ ᱜᱮᱞᱮ ᱮᱢ ᱵᱟᱲᱟᱭ ᱜᱮᱭᱟ ᱤᱭᱟᱹ ᱠᱚᱫᱚ ᱞᱟᱜᱟᱣ ᱞᱟᱜᱟᱣ